ᱜᱮ
ᱦᱮᱸ ᱜᱚᱢᱠᱮ ᱟᱸᱡᱚᱢ ᱛᱤᱭᱳᱜ ᱟᱹᱵᱤᱱ?
ᱦᱮᱸ ᱦᱮᱸ ᱟᱸᱡᱚᱢᱚᱜ ᱠᱟᱱᱟ᱾ᱜᱚᱝᱠᱮ ᱛᱷᱚᱲᱟ ᱦᱟᱸᱜ ᱱᱮᱴᱚᱣᱟᱨᱠᱼᱮ ᱰᱤᱥᱴᱟᱵ ᱮᱫ ᱛᱟᱢᱟ ᱠᱟᱹᱴᱤᱡ᱾ ᱴᱷᱤᱠ ᱧᱚᱜ ᱡᱟᱭᱜᱟ ᱪᱟᱞᱟᱜ ᱢᱮ ᱦᱟᱸᱜ ᱵᱟᱠᱷᱟᱡ ᱜᱮᱫᱚᱜ ᱛᱟᱢᱟ ᱠᱚᱞ᱾ ᱵᱟᱲᱪᱮ ᱞᱟᱱᱟᱜ ᱢᱟᱱᱮ ᱤᱭᱟᱹ ᱪᱮᱞᱠᱟ ᱠᱚ ᱵᱮᱵᱮᱫᱚᱜ ᱠᱟᱱᱟ ᱚᱱᱟ ᱟᱹᱠᱤᱱ ᱛᱟᱞᱟ ᱨᱮ᱾
ᱦᱩᱸ ᱦᱩᱸ᱾
ᱟᱠᱤᱱ ᱛᱟᱞᱟ ᱨᱮ ᱥᱮ ᱟᱹᱠᱤᱱ ᱛᱞᱟ ᱨᱮ ᱟᱯᱱᱟᱨ ᱱᱟᱯᱟᱭ ᱥᱩᱞᱩᱠ ᱥᱟᱹᱜᱟᱹᱭ ᱥᱮ ᱪᱮᱫ ᱞᱮᱠᱟᱱᱟᱜ ᱟᱹᱠᱤᱱ ᱛᱟᱞᱟᱨᱮ ᱢᱟᱱᱮ ᱡᱟᱦᱟᱸ ᱟᱭᱢᱟ ᱫᱤᱱ ᱨᱮᱱᱟᱜ ᱜᱟᱛ ᱥᱟᱹᱜᱟᱹᱭ ᱚᱱᱟ ᱠᱚ ᱪᱮᱫ ᱞᱮᱠᱟ ᱨᱟᱹᱯᱩᱫᱚᱜ ᱠᱟᱱᱟ ᱚᱱᱟ ᱠᱟᱛᱷᱟ ᱞᱮᱠᱟ ᱛᱮ᱾ ᱠᱟᱴᱤᱡ ᱞᱟᱹᱭᱢᱮ
ᱱᱚᱛᱮ ᱦᱚ ᱦᱟᱜ ᱮᱱᱛᱮ ᱟᱹᱰᱤ ᱠᱤᱪᱷᱩ ᱵᱟᱹᱲᱛᱤ ᱤᱫᱤᱜ ᱠᱟᱱᱛᱮ ᱚᱱᱟ ᱢᱟ ᱟᱫᱚ ᱦᱚᱲᱟᱜ ᱠᱟᱛᱷᱟ ᱛᱮᱫᱚ ᱡᱮᱢᱚᱱ ᱵᱟᱝᱵᱚᱱ ᱪᱟᱞᱟᱜ ᱢᱟ ᱟᱵᱚ ᱫᱚ ᱢᱟᱱᱮ ᱱᱤᱡᱮᱛᱮ ᱧᱮᱞ ᱪᱷᱟᱲᱟ ᱢᱟᱱᱮ ᱡᱟᱦᱟᱸᱭ ᱦᱚᱲ ᱠᱚ ᱞᱟᱹᱭᱟᱵᱚᱱ ᱢᱟ ᱚᱱᱠᱟᱱ ᱠᱟᱛᱷᱟ ᱛᱮᱫᱚ ᱡᱮᱢᱚᱱ ᱵᱟᱵᱚᱱ ᱠᱷᱟᱹᱯᱟᱹᱨᱤᱜ ᱢᱟ ᱱᱤᱡᱮ ᱫᱚ ᱟᱨᱠᱤ ᱢᱟᱱᱮ ᱮᱸᱴᱠᱮᱴᱚᱬᱮ ᱡᱟᱦᱟᱸᱛᱮ ᱟᱵᱚᱣᱟᱜ ᱵᱟᱝ ᱦᱩᱭᱩᱜ ᱛᱟᱵᱚᱱ ᱢᱟ ᱡᱮ ᱦᱮᱸ ᱤᱧ ᱧᱮᱞᱟ ᱠᱟᱫᱟ ᱠᱟᱫᱮᱭᱟ ᱤᱧᱤᱧ ᱪᱟᱞᱟᱣ ᱞᱮᱱᱟ ᱚᱱᱟ ᱡᱟᱭᱜᱟ ᱨᱮ ᱤᱧᱤᱧ ᱛᱟᱦᱮᱸᱜ ᱞᱮᱱᱟ ᱛᱟᱦᱮᱸ ᱠᱟᱛᱮ ᱤᱧᱤᱧ ᱧᱮᱞ ᱟᱠᱟᱫ ᱢᱮᱭᱟ ᱚᱱᱟ ᱡᱟᱭᱜᱟ ᱨᱮ ᱟᱵᱚ ᱵᱚᱱ ᱞᱟᱹᱭ ᱫᱟᱲᱮᱭᱟᱜᱼᱟ
ᱦᱳᱭ ᱦᱳᱭ ᱦᱳᱭ ᱮᱠᱫᱚᱢ ᱱᱟᱯᱟᱭ ᱟᱨ ᱱᱚᱜ ᱜᱚᱝᱠᱮ ᱟᱵᱚ ᱛᱟᱞᱟ ᱡᱟᱦᱟᱸᱭ ᱫᱚ ᱱᱚᱜ ᱚᱭ ᱞᱟᱹᱭ ᱠᱮᱫᱟ ᱟᱵᱚ ᱛᱟᱞᱟᱨᱮ ᱵᱤᱵᱮᱠ ᱡᱟᱦᱟᱸ ᱠᱟᱛᱷᱟ ᱦᱚᱲ ᱟᱜ ᱠᱟᱛᱷᱟ ᱞᱟᱹᱭᱛᱮ ᱵᱟᱹᱧ ᱵᱤᱥᱥᱟᱹᱥᱚᱜ ᱚᱱᱟ ᱡᱟᱜᱟ ᱨᱮ ᱪᱟᱞᱟᱣ ᱠᱟᱛᱮ ᱡᱮᱢᱚᱱᱤᱧ ᱵᱟᱲᱟᱭᱟᱹᱧ ᱥᱟᱹᱨᱤ ᱠᱟᱛ ᱛᱷᱟ ᱛᱟᱵᱮ ᱟᱹᱱᱤᱡ ᱥᱟᱹᱜᱟᱹᱭ ᱛᱟᱦᱞᱮ ᱟᱨ ᱞᱟᱦᱟ ᱱᱤᱛᱚᱜ ᱟᱜ ᱠᱟᱛᱷᱟ ᱞᱮᱠᱟᱛᱮ ᱟᱨ ᱞᱟᱦᱟ ᱛᱮᱱᱟᱜ ᱠᱟᱛᱷᱟ ᱞᱮᱠᱟᱛᱮ ᱚᱱᱟ ᱛᱟᱞᱟᱨᱮ ᱪᱮᱫ ᱟᱢᱮᱢ ᱵᱩᱡ ᱫᱟ ᱡᱮ ᱚᱱᱠᱟᱱᱟᱜ ᱪᱮᱫ ᱥᱟᱹᱨᱤᱢ ᱧᱮᱞᱚᱜ ᱠᱟᱱᱟ᱾ ᱡᱮ ᱚᱱᱠᱟ ᱩᱱᱠᱤᱱᱟᱜ ᱢᱟᱱᱮ ᱞᱟᱦᱟ ᱛᱮᱱᱟᱜ ᱠᱟᱛᱷᱟ ᱞᱮᱠᱟᱛᱮ ᱟᱨ ᱱᱮᱛᱟᱨᱟᱜ ᱠᱟᱛᱷᱟ ᱞᱮᱠᱟᱛᱮ ᱪᱮᱫ ᱯᱷᱟᱨᱟᱠ ᱧᱮᱞᱚᱜ ᱠᱟᱱᱟ? ᱢᱟᱱᱮ ᱞᱟᱦᱟ ᱛᱮᱫᱚ ᱯᱷᱳᱱ ᱵᱟᱭ ᱛᱟᱦᱮᱸ ᱠᱟᱱ ᱟᱨ ᱱᱤᱛᱚᱜ ᱫᱚ ᱯᱷᱳᱱ ᱛᱟᱦᱮᱸ ᱠᱟᱛᱮᱜ ᱡᱚᱛᱚ ᱥᱩᱵᱤᱫᱷᱟ ᱧᱟᱢ ᱠᱟᱛᱮᱫ ᱛᱟᱣ ᱚᱱᱮ ᱚᱱᱠᱟᱱᱟᱜ ᱜᱷᱚᱴᱟᱜ ᱚᱱᱮᱚᱱᱠᱟᱱᱟᱜ ᱜᱷᱚᱴᱚᱱᱟ ᱵᱚᱱ ᱧᱮᱞ ᱧᱟᱢ ᱮᱫᱟ
ᱢᱟᱱᱮ ᱜᱚᱢᱠᱮ ᱟᱹᱵᱤᱱ ᱵᱤᱱ ᱞᱟᱹᱭ ᱚᱪᱚᱭᱮᱫᱟ ᱢᱟᱱᱮ ᱨᱚᱯᱚᱲ ᱞᱟᱹᱜᱤᱫ ᱡᱚᱛᱚ ᱥᱩᱵᱤᱫᱷᱟᱜ ᱠᱟᱱᱟ ᱟᱨᱠᱤ ᱢᱟᱱᱮ ᱥᱟᱹᱜᱟᱹᱭ ᱠᱚ ᱛᱚᱛᱚ ᱥᱟᱺᱜᱤᱧ ᱪᱟᱞᱟᱜ ᱠᱟᱱᱟ
ᱦᱳᱭ ᱦᱳᱭ ᱦᱳᱭ ᱦᱳᱭ ᱤᱱᱠᱟ
ᱢᱟᱱᱮ ᱴᱮᱠᱱᱳᱞᱚᱡᱤ ᱛᱩᱫ ᱠᱟᱛᱮᱜ ᱨᱮᱦᱚᱸ ᱥᱟᱹᱜᱟᱹᱭ ᱠᱚ ᱢᱟᱱᱮ ᱛᱚᱯᱟᱜ ᱪᱟᱜ ᱠᱟᱱᱟ ᱟᱵᱚᱣᱟᱜ
ᱦᱳᱭ ᱦᱳ ᱦᱳᱭ ᱤᱱᱠᱟᱹ ᱛᱚᱯᱟᱜ ᱦᱳᱭ ᱦᱚᱜ ᱚᱱᱠᱟᱱᱟᱜ ᱪᱮᱠᱟᱹᱛᱮ ᱜᱷᱚᱴᱟᱜ ᱠᱟᱱᱟ ᱠᱟᱹᱴᱤᱡ ᱞᱟᱹᱭ ᱞᱮᱠᱷᱟᱱ ᱵᱮᱥ ᱠᱚᱜᱼᱟ
ᱟᱫᱚ ᱜᱚᱝᱠᱮ ᱪᱮᱫ ᱞᱤᱧ ᱞᱟᱹᱭᱟ ᱚᱱᱠᱟᱱ ᱜᱷᱚᱴᱟᱣᱢᱟ ᱟᱫᱚ ᱱᱤᱡᱮᱨ ᱢᱟᱱᱮ ᱵᱮᱠᱛᱤᱜᱚᱛᱚ ᱡᱟ ᱦᱟᱸᱭ ᱛᱳ ᱟᱫᱚ ᱯᱷᱳᱱ ᱠᱚᱵᱚᱱ ᱤᱭᱩᱡᱽ ᱵᱟᱲᱟᱭ ᱜᱮᱭᱟ ᱥᱮ ᱡᱷᱚᱛᱚ ᱦᱚᱲ ᱜᱮᱵᱚᱱ ᱤᱭᱩᱥ ᱜᱮᱭᱟ ᱟᱫᱚ ᱯᱷᱳᱱ ᱴᱟᱭᱤᱢ ᱨᱮ ᱡᱟᱦᱟᱸᱭ ᱡᱩᱫᱤ ᱵᱟᱝᱵᱚᱱ ᱛᱟᱦᱮᱱᱟ ᱚᱱᱟ ᱴᱟᱭᱤᱢ ᱢᱟᱱᱮ ᱠᱷᱩᱵᱤ ᱡᱚᱨᱩᱨᱤ ᱫᱚᱨᱠᱟᱨ ᱛᱟᱵᱚᱱ ᱟᱵᱚᱣᱟᱜ ᱩᱱᱤ ᱥᱟᱶᱛᱮ ᱢᱟᱱᱮ ᱯᱟᱨᱥᱳᱱᱟᱞ ᱠᱷᱩᱵᱽ ᱜᱮ ᱫᱚᱨᱠᱟᱨ ᱜᱮᱛᱟᱵᱚᱱᱟ ᱢᱟᱱᱮ ᱩᱱᱤ ᱵᱟᱵᱚᱱ ᱠᱚᱞ ᱞᱟᱭᱠᱷᱟᱱ ᱟᱵᱚᱣᱟᱜ ᱵᱟᱝ ᱦᱩᱭᱩᱜ ᱛᱟᱵᱚᱱᱟ ᱡᱤᱱᱤᱥᱴᱟ ᱩᱱᱤ ᱟᱨᱠᱤ ᱤᱪᱷᱟᱹ ᱠᱟᱛᱮ ᱢᱟᱱᱮ ᱟᱵᱚ ᱵᱚᱱ ᱧᱮᱞᱮ ᱠᱟᱱᱟ ᱩᱱᱤ ᱵᱟᱭ ᱥᱟᱵᱫᱟᱭ ᱢᱟᱱᱮ ᱚᱱᱠᱟ ᱠᱟᱛᱮᱫ ᱜᱮ ᱟᱫᱚ ᱥᱟᱹᱜᱟᱹᱭ ᱠᱚ ᱠᱟᱹᱴᱤᱡ ᱟᱫᱚ ᱢᱚᱱᱮᱨᱮ ᱠᱷᱩᱫ ᱵᱟᱹᱲᱛᱤᱜᱼᱟ ᱢᱟᱱᱮ ᱪᱮᱫᱟᱜ ᱵᱟᱭ ᱥᱟᱵ ᱫᱟᱭ ᱪᱮᱫ ᱠᱷᱟᱹᱛᱤᱨ ᱥᱮ ᱪᱮᱫ ᱟᱫᱚ ᱡᱟᱦᱟᱸᱭ ᱮᱴᱟᱜ ᱦᱚᱲ ᱴᱷᱮᱡ ᱵᱚᱱ ᱞᱟᱜᱟᱣᱟ ᱟᱡ ᱥᱩᱨ ᱥᱩᱯᱩᱨ ᱜᱟᱛᱮ ᱠᱚᱴᱷᱮᱡ
ᱦᱳᱭ
ᱩᱱᱤ ᱴᱷᱮᱡ ᱜᱮᱛᱚ ᱵᱚᱱ ᱪᱮᱥᱴᱟᱭ ᱜᱮᱭᱟ ᱟᱫᱚ ᱩᱱᱤ ᱢᱟᱭ ᱞᱟᱹᱭᱟ ᱱᱟᱜ ᱠᱷᱟᱡ ᱞᱟᱹᱭᱟᱭ ᱯᱷᱳᱱ ᱢᱟ ᱟᱡᱴᱷᱮᱡ ᱜᱮ ᱢᱮᱱᱟᱜᱼᱟ
ᱦᱳᱭ ᱦᱳᱭ ᱢᱟᱱᱮ ᱦᱚᱜᱝᱠᱟ ᱧᱮᱞᱚᱜ ᱠᱟᱱᱟᱢ ᱞᱟᱹᱭ ᱠᱮᱫᱟ ᱦᱚ ᱢᱟᱱᱮ ᱪᱮᱫ ᱪᱚ ᱨᱟᱹᱜᱤ ᱪᱚ ᱠᱟᱫᱮᱭᱟᱢ ᱟᱨ ᱢᱟᱱᱮ ᱟᱭ ᱯᱷᱳᱱ ᱯᱷᱳᱱ ᱟᱭ ᱠᱟᱱᱟᱢ ᱛᱟᱣ ᱵᱟᱭ ᱵᱟᱭ ᱤᱭᱟᱹ ᱨᱟᱠᱟᱵᱮᱫ ᱛᱟᱢᱟ ᱚᱱᱮ ᱠᱟᱱᱟ ᱢᱤᱫᱴᱟᱜ ᱜᱷᱚᱴᱚᱱᱟ ᱠᱚ ᱡᱟᱦᱟᱸ ᱫᱚ ᱟᱡᱨᱮᱱ ᱜᱟᱛᱮ ᱠᱚ ᱴᱷᱮᱡ ᱠᱚ ᱤᱭᱟᱹ ᱠᱷᱳᱡᱽ ᱦᱟᱛᱟᱣ ᱠᱟᱛᱮᱢ ᱧᱮᱞ ᱫᱟ ᱡᱮ ᱵᱟᱝ ᱟᱡ ᱴᱷᱮᱡ ᱜᱮ ᱢᱮᱱᱟᱜᱼᱟ ᱛᱟᱣ ᱦᱚᱜᱼᱚᱭ ᱠᱟᱱᱟ ᱥᱟᱜᱤᱧ ᱵᱮᱯᱟᱨ ᱥᱮ ᱟᱵᱮᱱ ᱛᱟᱞᱟᱨᱮ ᱢᱟᱱᱮ ᱢᱤᱫᱴᱮᱱ ᱯᱷᱟᱨᱟᱠ ᱛᱳᱭᱨᱤᱜ ᱠᱟᱱᱟ ᱦᱮᱸ ᱥᱮ ᱚᱱᱮ ᱱᱮᱛᱟᱨᱟᱜ ᱠᱟᱛᱷᱟ ᱞᱮᱠᱟ ᱟᱨ ᱞᱟᱦᱟ ᱛᱮᱱᱟᱜ ᱠᱟᱛᱷᱟ ᱞᱮᱠᱟ ᱫᱚ ᱞᱟᱦᱟᱛᱮᱱ ᱫᱚ ᱪᱮᱫ ᱞᱮᱠᱟ ᱢᱟᱱᱮ ᱮᱢᱚᱱ ᱪᱮᱫ ᱪᱮᱠᱟᱜ ᱠᱟᱱ ᱛᱟᱦᱮᱸᱱᱟ ᱡᱟᱦᱟᱸ ᱛᱮᱫᱚ ᱥᱟᱹᱜᱟᱹᱭ ᱢᱟᱱᱮ ᱥᱩᱵᱤᱫᱷᱟ ᱵᱟᱝ ᱛᱟᱦᱮᱸ ᱠᱟᱱ ᱨᱮᱦᱚᱸ ᱥᱟᱹᱜᱟᱹᱭᱴᱟᱜ ᱢᱟᱱᱮ ᱟᱹᱰᱤ ᱟᱸᱴ ᱡᱚᱯᱲᱟᱣ ᱛᱟᱦᱮᱱ ᱠᱟᱱ ᱛᱟᱦᱮᱸᱱᱟ
ᱦᱮᱸ
ᱚᱱᱫᱚ
ᱡᱟᱦᱟᱸ ᱞᱮᱠᱟ ᱛᱮᱫᱚ ᱪᱮᱫ ᱮ ᱪᱤ ᱢᱟᱱᱮ ᱪᱤᱴᱷᱤ ᱥᱟᱠᱟᱢ ᱛᱮ ᱨᱚᱯᱚᱲ ᱠᱟᱛᱮ ᱮᱫ ᱦᱚᱸ ᱥᱟᱹᱜᱟᱹᱭ ᱫᱚ ᱥᱟᱹᱨᱤ ᱜᱮ ᱛᱟᱦᱮᱱ ᱛᱟᱵᱚᱱᱟ᱾
ᱦᱳᱭ ᱦᱳᱭ ᱡᱟᱦᱟᱸ ᱫᱚ ᱟ ᱟᱨ ᱟᱢ ᱪᱮᱫ ᱮᱢ ᱵᱩᱡᱽ ᱜᱮᱭᱟ ᱜᱚᱢᱠᱮ ᱡᱟᱦᱟᱸ ᱫᱚ? ᱡᱩᱫᱤ ᱟᱢ ᱯᱷᱳᱱ ᱛᱟᱞᱟ ᱛᱮ ᱨᱚᱯᱚᱲ ᱠᱟᱛᱮ ᱥᱟᱹᱜᱟᱹᱭᱴᱟ ᱤᱭᱟᱹᱼᱟ ᱱᱟᱯᱟᱭ ᱛᱟᱦᱮᱱᱟ ᱥᱮ ᱟᱢ ᱟᱹᱠᱤᱱ ᱛᱟᱞᱟᱨᱮ ᱡᱟᱦᱟᱸ ᱫᱚ ᱞᱟᱦᱟ ᱛᱮᱱᱟᱜ ᱠᱟᱛᱷᱟ ᱞᱮᱠᱟᱛᱮ ᱟᱹᱠᱤᱱ ᱟᱹᱠᱤᱱ ᱨᱚᱯᱚᱲ ᱥᱟᱢᱟᱝ ᱥᱟᱢᱟᱝ ᱧᱟᱯᱟᱢ ᱠᱟᱛᱮ ᱨᱚᱯᱚᱲ ᱠᱟᱛᱮ ᱡᱟᱦᱟᱸᱭ ᱠᱟᱱᱟ ᱥᱟᱹᱜᱟᱹᱭᱴᱟᱜ ᱮᱠᱴᱩ ᱠᱮᱴᱮᱡ ᱜᱮ ᱛᱟᱦᱮᱸ ᱠᱚᱣᱟ
ᱢᱟᱱᱮ ᱜᱚᱝᱠᱮ ᱟᱵᱤᱱ ᱡᱟᱦᱟᱸ ᱵᱤᱱ ᱞᱟᱹᱭ ᱮᱫᱟ ᱚᱱᱟ ᱫᱚ ᱥᱟᱢᱟᱝ ᱨᱚᱯᱚᱲ ᱛᱮᱜᱮ ᱠᱟᱹᱴᱤᱡ ᱵᱷᱟᱜᱮ ᱫᱚ ᱛᱟᱦᱮᱱ ᱜᱮᱭᱟ ᱤᱱᱟᱹ ᱠᱷᱟᱹᱛᱤᱨ ᱛᱮ ᱢᱟᱡᱷᱮ ᱢᱚᱫᱷᱮ ᱡᱟᱦᱟᱸᱭ ᱥᱟᱣ ᱛᱮ ᱢᱟᱱᱮ ᱨᱚᱯᱚᱲ ᱢᱟᱱᱮ ᱢᱟᱢᱟ ᱚᱲᱟᱜ ᱥᱮ ᱱᱚᱰᱮ ᱢᱟᱹᱥᱤ ᱛᱟᱠᱚ ᱚᱲᱟᱜ ᱚᱲᱟᱜ ᱫᱚ ᱢᱟᱱᱮ ᱦᱤᱨᱤ ᱞᱮᱠᱟ ᱫᱚ ᱪᱟᱞᱟᱣ ᱫᱚ ᱫᱚᱨᱠᱟᱨ ᱟᱫᱚ ᱫᱤᱱ ᱫᱚ ᱛᱚ ᱯᱷᱳᱱ ᱛᱮᱫᱚ ᱟᱨ ᱠᱟᱹᱢᱤ ᱛᱚ ᱟᱨ ᱵᱟᱝ ᱪᱟᱜᱼᱟ ᱥᱮ᱾
ᱦᱳᱭ ᱦᱳᱭ ᱮᱜᱽᱫᱚᱢ ᱱᱟᱯᱟᱭ ᱠᱟᱛᱷᱟ ᱡᱟᱦᱟᱸ ᱫᱚ ᱟᱵᱚᱣᱟᱜ ᱵᱟᱯᱞᱟ ᱵᱤᱦᱟᱹ ᱠᱚᱨᱮ ᱢᱮᱱᱟᱜᱼᱟ ᱱᱮᱣᱛᱟ ᱜᱤᱨᱟᱹ ᱦᱳᱭ ᱮᱠᱫᱚᱢ ᱱᱟᱯᱟᱭ ᱠᱟᱛᱷᱟ ᱚᱱᱟ ᱠᱚᱫᱚ ᱦ ᱮᱠᱫᱚᱢ ᱱᱟᱯᱟᱭ ᱠᱟᱛᱷᱟᱢ ᱞᱟᱹᱭ ᱟᱠᱟᱫᱟ ᱡᱟᱦᱟᱸ ᱫᱚ ᱟᱵᱚᱣᱟᱜ ᱤᱭᱟᱹ ᱱᱮᱣᱛᱟ ᱜᱤᱨᱟᱹ ᱞᱟᱜᱟ ᱟᱵᱚᱣᱟᱜ᱾ ᱥᱟᱹᱜᱟᱹᱭ ᱠᱚ ᱠᱮᱴᱮᱡᱚᱜᱼᱟ ᱚᱱᱟ ᱫᱚ ᱯᱷᱳᱱ ᱫᱟᱨᱟᱭ ᱛᱮ ᱥᱮ ᱥᱟᱜᱤᱧ ᱠᱷᱚᱱᱟᱜ ᱪᱤᱴᱷᱤ ᱠᱟᱜᱚᱡ ᱛᱟᱞᱟᱛᱮ ᱞᱟᱹᱭ ᱞᱮᱠᱷᱟᱱ ᱫᱚ ᱵᱟᱝ ᱜᱟᱱᱚᱜᱼᱟ᱾ ᱮᱠᱫᱚᱢ ᱱᱟᱯᱟᱭ ᱠᱟᱛᱷᱟ ᱞᱟᱹᱭ ᱟᱠᱟᱫ-ᱟ ᱦᱳᱸᱭ ᱛᱟᱦᱞᱮ ᱟᱢ ᱚᱱᱠᱟ ᱱᱮᱶᱛᱟ ᱜᱤᱨᱟᱹ ᱞᱮᱠᱟᱱᱟᱜ ᱠᱟᱛᱷᱟ ᱞᱮᱠᱟᱛᱮ ᱟᱢ ᱪᱮᱫ ᱱᱮᱣᱛᱟ ᱜᱤᱨᱟᱹᱢ ᱪᱟᱞᱟᱣ ᱵᱟᱲᱟ ᱟᱠᱟᱱᱟ ᱡᱟᱦᱟᱸ ᱫᱚ? ᱛᱚ ᱟᱢ ᱟᱹᱰᱤ ᱨᱟᱹᱥᱠᱟᱹᱢ ᱵᱩᱡᱟ ᱡᱮ ᱚᱲᱟᱜ ᱠᱷᱚᱱ ᱠᱚ ᱠᱩᱞᱞᱤᱧ ᱠᱷᱟᱱ ᱱᱚᱶᱟ ᱱᱮᱣᱛᱟ ᱜᱤᱨᱟᱹᱨᱮ ᱤᱧ ᱵᱮᱥᱤᱧ ᱵᱩᱡᱽ ᱠᱮᱭᱟ ᱚᱱᱮ ᱚᱱᱠᱟᱱᱟᱜ ᱱᱮᱣᱛᱟ ᱜᱤᱨᱟᱹ
ᱚᱱᱠᱟ ᱢᱟ ᱡᱟᱦᱟᱸ ᱛᱤᱥ ᱠᱚᱨᱮ ᱪᱟᱞᱟᱣ ᱮᱢᱱᱤ ᱛᱮᱜᱮ ᱡᱟᱦᱟᱸ ᱵᱟᱯᱞᱟ ᱚᱲᱟᱜ ᱢᱟ ᱦᱩᱭᱩᱜ ᱠᱟᱱ ᱜᱮ ᱮᱢᱚᱱ ᱛᱮ ᱢᱚᱬᱮ ᱢᱟᱦᱟ ᱚᱲᱟᱜ ᱚᱱᱟᱠᱚ ᱞᱟᱹᱭ ᱵᱟᱲᱟ ᱪᱟᱞᱟᱣ ᱪᱟᱞᱟᱣ ᱠᱟᱛᱮ ᱡᱮ ᱩᱱᱠᱩ ᱥᱟᱶᱛᱮ ᱨᱚᱲ ᱠᱟᱛᱮ ᱞᱮ ᱚᱱᱟ
ᱦᱳᱭ
ᱤᱨ ᱜᱮ ᱛᱳ ᱢᱟᱱᱮ ᱥᱟᱹᱜᱟᱹᱭ ᱴᱟᱜ ᱵᱮᱥᱤ ᱠᱮᱴᱮᱡ ᱛᱟᱦᱮᱱᱟ ᱟᱨᱠᱤ
ᱦᱳᱭ ᱦᱳᱭ ᱦᱚᱭ ᱦᱳᱭ ᱟᱨ ᱦᱚᱸᱜᱼᱚᱭ ᱡᱮ ᱵᱟᱯᱞᱟ ᱵᱤᱦᱟᱹ ᱟᱨ ᱚᱱᱮ ᱟᱛᱳ ᱨᱮᱱᱟᱜ ᱥᱚᱨᱦᱟᱭ ᱠᱚ ᱢᱟᱜ ᱢᱚᱬᱮ ᱠᱚ ᱚᱱᱟ ᱞᱟᱹᱭ ᱱᱮᱶᱛᱟ ᱜᱤᱨᱟᱹ ᱪᱟᱞᱟᱜ ᱱᱚᱝᱠᱟ ᱪᱟᱞᱟᱣ ᱠᱟᱛᱮ ᱟᱢ ᱡᱚᱠᱷᱚᱱ ᱢᱟᱢᱟ ᱚᱲᱟᱜ ᱥᱮ ᱵᱚᱱᱟ ᱚᱲᱟᱜ ᱚᱱᱮ ᱚᱱᱠᱟᱢ ᱪᱟᱞᱟᱜ ᱟ ᱡᱚᱠᱷᱚᱱ ᱜᱤᱨᱟᱹ ᱤᱢ ᱤᱭᱟᱹ ᱦᱚ ᱦᱚᱴᱚᱠᱟᱜ-ᱟᱢ ᱱᱮᱣᱛᱟ ᱜᱤᱨᱟᱹᱢ ᱤᱫᱤ ᱦᱚᱴᱚᱠᱟᱜᱼᱟ ᱛᱚᱠᱷᱚᱱ ᱟᱢ ᱯᱟᱹᱦᱤᱞ ᱨᱮ ᱪᱮᱫ ᱞᱮᱠᱟ ᱢᱟᱱᱮ ᱟᱵᱚᱣᱟᱜ ᱤᱭᱟᱹ ᱞᱮᱠᱟᱛᱮ ᱪᱮᱫᱠᱟ ᱠᱚ ᱢᱮ? ᱪᱮᱫ ᱞᱮᱠᱟ ᱢᱮᱛᱷᱟ ᱠᱚ ᱜᱮᱭᱟ ᱡᱮ? ᱠᱟᱹᱴᱤᱡ ᱚᱱᱟ ᱠᱚ ᱵᱟᱰᱟᱭ ᱢᱮᱱᱟᱜ ᱛᱟᱢ ᱠᱷᱟᱱ ᱥᱮ ᱞᱟᱹᱭ ᱞᱟᱹᱭᱟᱹᱧ ᱠᱷᱟᱱ ᱵᱮᱥ ᱠᱚᱜᱼᱟ
ᱜᱚᱢᱠᱮ ᱚᱱᱟ ᱞ ᱢᱟ ᱩᱱᱟᱹᱜ ᱴᱟ ᱫᱚ ᱵᱟᱲᱟᱭ ᱵᱟᱹᱱᱩᱜᱼᱟ ᱛᱚ ᱡᱚᱛᱚ ᱡᱚᱛ ᱴᱩᱠᱩᱧ ᱵᱟᱲᱟᱭᱟ ᱚᱱᱟᱜᱤᱧ ᱞᱟᱹᱭ ᱥᱚᱫᱚᱨᱟᱢ ᱠᱟᱱᱟ ᱟᱪᱷᱟ ᱜᱚᱢᱠᱮ ᱚᱸᱰᱮ ᱵᱚᱱ ᱪᱟᱞᱟᱜᱼᱟ ᱯᱳᱭᱞᱳ ᱫᱤᱫᱤ ᱛᱟᱠᱚ ᱚᱲᱟᱜ ᱡᱩᱫᱤ ᱵᱚᱱ ᱪᱟᱞᱟᱜᱼᱟ ᱮᱱᱠᱷᱟᱱ᱾ ᱯᱨᱚᱛᱷᱚᱢ ᱛᱚ ᱡᱟᱦᱟᱱᱟᱜ ᱜᱮ ᱪᱟᱞᱟᱣ ᱠᱟᱛᱮᱫ ᱛᱚ ᱟᱨ ᱟᱪᱠᱟ ᱫᱚ ᱞᱟᱹᱭ ᱫᱚ ᱵᱟᱝ ᱜᱟᱱᱚᱜᱼᱟ ᱥᱮ ᱪᱮᱫ ᱠᱟᱹᱴᱤᱡ ᱫᱩᱲᱩᱵ ᱦᱩᱭᱩᱜᱼᱟ ᱫᱩᱲᱩᱵ ᱠᱟᱛᱮᱜ ᱠᱟᱹ ᱠᱟᱹᱴᱤᱡ ᱨᱚᱲ ᱵᱟᱲᱟᱚ ᱦᱩᱭᱩᱜᱼᱟ ᱪᱮᱫ ᱞᱮᱠᱟ ᱯᱮ ᱛᱟᱦᱮᱸ ᱞᱮᱱᱟ ᱥᱮ ᱪᱮᱫ ᱞᱮᱠᱟ ᱵᱟᱝ? ᱩᱱᱫᱤᱱ ᱠᱷᱚᱱᱟᱜ ᱵᱟᱝᱞᱤᱧ ᱦᱮᱡ ᱫᱟᱲᱮ ᱠᱟᱣᱫᱟ ᱛᱮᱦᱮᱧᱤᱧ ᱦᱮᱡ ᱟᱠᱟᱱᱟ ᱦᱚᱭᱛᱳ ᱢᱟᱱᱮ ᱠᱟᱛᱷᱟ ᱵᱟ ᱠᱟᱛᱷᱟ ᱛᱮᱜᱮ ᱚᱱᱟ ᱡᱤᱱᱤᱥᱴᱟᱜ ᱞᱟᱹᱭᱟᱹᱜ-ᱟ ᱟᱨᱠᱤ ᱟᱵᱚ ᱚᱲᱟᱜ ᱫᱚ ᱡᱟᱦᱟᱸ ᱵᱤᱱ ᱞᱟᱹᱭᱫᱟ ᱟᱫᱚ ᱱᱟᱯᱟᱭ ᱜᱮ ᱢᱮᱱᱟᱜ ᱯᱮᱭᱟ ᱥᱮ ᱪᱤᱠᱟᱹ ᱠᱟᱱᱟ ᱯᱮ ᱡᱮ ᱱᱩᱭ ᱱᱚᱝᱠᱟ ᱵᱩᱜᱤ ᱵᱟᱹᱲᱤᱡ ᱥᱮ ᱪᱮᱫ ᱞᱮᱠᱟ ᱯᱮ ᱛᱟᱦᱮᱸ ᱞᱮᱱᱟ ᱩᱱᱫᱤᱱ ᱚᱠᱟᱞᱮᱠᱟ
ᱱᱤᱡᱮᱨᱟᱜ ᱵᱩᱜᱤ ᱵᱟᱹᱲᱤᱡ ᱥᱟᱶᱛᱮ ᱩᱱᱤᱭᱟᱜ ᱵᱩᱜᱤ ᱵᱟᱹᱲᱤᱡ ᱮᱢ ᱠᱩᱞᱤ ᱡᱚᱝ-ᱟ ᱱᱮᱝᱠᱟ ᱦᱮᱸ ᱥᱮ ᱮᱠᱫᱚᱢ ᱱᱟᱯᱟᱭ ᱠᱟᱛᱷᱟᱢ ᱞᱟᱹᱭ ᱠᱟᱫᱟ ᱡᱟᱦᱟᱸ ᱫᱚ ᱟᱵᱚᱣᱟᱜ ᱵᱟᱲᱟᱭ ᱞᱟᱹᱠᱛᱤ ᱠᱟᱱᱟ ᱡᱟᱦᱟᱸ ᱫᱚ ᱯᱷᱳᱱ ᱫᱟᱨᱟᱭᱛᱮ ᱞᱟᱹᱭ ᱞᱮᱠᱷᱟᱱ ᱫᱚ ᱚᱱᱮ ᱠᱟᱱᱟ ᱢᱤᱫ ᱴᱮᱡ ᱮᱱᱟᱜ ᱴᱟᱵᱟᱝ ᱵᱩᱡᱩᱜᱼᱟ ᱦᱮᱸ ᱥᱮ ᱵᱟᱝ -? ᱛᱚ ᱱᱮᱣᱛᱟ ᱜᱤᱨᱟᱹ ᱫᱚ ᱚᱱᱟᱛᱮ ᱦᱮᱱᱟᱜ ᱛᱟᱵᱚᱱᱟ᱾
ᱦᱮᱸ
ᱟᱨ ᱱᱮᱣᱛᱟ ᱜᱤᱨᱟᱹ ᱨᱮ ᱟᱢ ᱡᱟᱦᱟᱸ ᱟᱢ ᱟᱵᱚ ᱴᱷᱮᱱ ᱡᱟᱦᱟᱸ ᱱᱮᱣᱛᱟ ᱜᱤᱨᱟᱹ ᱦᱤᱡᱩᱜᱼᱟ ᱡᱚᱠᱷᱚᱱ ᱱᱮᱣᱛᱟ ᱜᱤᱨᱟᱹᱢ ᱮᱢ ᱦᱚᱴᱚ ᱟᱫᱮᱭᱟ ᱜᱚᱝᱠᱮ ᱛᱚᱠᱷᱚᱱ ᱡᱚᱠᱷᱚᱱ ᱱᱮᱶᱛᱟ ᱜᱤᱨᱟᱹ ᱚᱱᱮ ᱦᱮᱡ ᱮᱱᱟ ᱟᱵᱚ ᱚᱲᱟᱜ ᱛᱮ ᱡᱚᱠᱷᱚᱱ ᱯᱮᱲᱟᱟᱜ ᱠᱚ ᱦᱮᱡ ᱮᱱᱟ ᱛᱚᱠᱷᱚᱱ ᱟᱵᱚ ᱡᱟᱦᱟᱸ ᱤᱭᱟᱹ ᱩᱱᱠᱩ ᱵᱚ ᱥᱚᱱᱢᱟᱱ ᱟᱠᱚᱣᱟ ᱦᱮᱸ ᱥᱮ ᱢᱟᱱᱮ ᱫᱟᱨᱟᱢ ᱩᱱᱠᱩ ᱦᱚᱸ ᱚᱱᱮ ᱚᱱᱠᱟᱜᱮ ᱥᱮ ᱪᱮᱫᱮᱠᱟ ᱟᱵᱚ ᱫᱚ ᱢᱟᱱᱮ ᱦᱮᱸ ᱚᱲᱟᱜ ᱠᱚ ᱦᱮᱡ ᱞᱮᱱᱠᱷᱟᱱ ᱰᱚᱵᱚᱜ ᱡᱚᱦᱟᱨ ᱟᱛᱮ ᱪᱮᱫ ᱞᱮᱠᱟ ᱵᱚ ᱮᱵᱚᱜ-ᱮᱦᱚᱵᱮᱭᱟ
ᱦᱮᱸ ᱚᱱᱠᱟ ᱜᱮ ᱜᱚᱢᱠᱮ ᱟᱞᱮ ᱦᱚᱸ ᱱᱚᱛᱮ ᱫᱚ ᱞᱚᱴᱟ ᱫᱟᱜ ᱟᱛᱮᱫ ᱫᱟᱨᱟᱢ ᱠᱟᱛᱮᱫ ᱰᱚᱵᱚᱜ ᱡᱚᱦᱟᱨ ᱠᱟᱛᱮᱫ ᱜᱮ ᱡᱚᱛᱚ ᱵᱩᱜᱤ ᱵᱟᱹᱲᱤᱡ ᱪᱩᱞᱤ ᱠᱟᱛᱮᱫ
ᱦᱳᱭ ᱦᱳᱭ ᱦᱳᱭ
ᱚᱱᱠᱟ ᱠᱟᱛᱮᱫ ᱜᱮ ᱡᱚᱛᱚ ᱠᱤᱪᱷᱩ ᱫᱚ ᱠᱚᱨᱟᱣ ᱦᱩᱭᱩᱜᱼᱟ
ᱦᱳᱭ ᱦᱳᱭ ᱦᱳᱭ ᱟᱨ ᱛᱟᱦᱚᱞᱮ ᱦᱚᱜ ᱱᱟ ᱱᱮᱛᱟᱨ ᱫᱟᱜ ᱡᱟᱹᱲᱤ ᱫᱤᱱ ᱚᱠᱛᱚᱨᱮ ᱪᱮᱫᱞᱮᱠᱟ ᱢᱚᱸᱪ ᱮᱢ ᱢᱚᱸᱡ ᱜᱮᱢ ᱵᱩᱡ ᱮᱫᱟ ᱥᱮ ᱪᱮᱫ ᱞᱮᱠᱟ ᱛᱷᱚᱲᱟ ᱵᱷᱮᱫᱟᱨ ᱧᱚᱜ ᱜᱮ ᱵᱩᱡᱚᱜ ᱠᱟᱱᱟ ᱥᱮ ᱪᱮᱞᱮᱠᱟ
ᱵᱟᱝ ᱜᱚᱢᱠᱮ ᱫᱟᱜ ᱡᱟᱹᱲᱤ ᱢᱟ ᱵᱷᱟᱹᱜᱤ ᱜᱮ ᱵᱩᱡᱷᱟᱹᱜ ᱠᱟᱱᱟ ᱦᱩᱲᱩ ᱠᱚᱦᱚᱸ ᱨᱚᱦᱚᱭ ᱵᱟᱝ ᱦᱩᱭ ᱟᱠᱟᱱᱟ ᱤᱱᱠᱟᱹᱛᱮ ᱫᱟᱜ ᱠᱷᱟᱹᱛᱤᱨ ᱛᱮᱜᱮ ᱫᱟᱜ ᱢᱟ ᱵᱷᱟᱜᱮ ᱞᱟᱹᱜᱤᱫ ᱜᱮ ᱫᱟᱜᱟᱭ ᱦᱚᱭᱛᱳ ᱮᱢᱱᱤ ᱛᱮᱫᱚ ᱵᱟᱹᱲᱤᱡ ᱞᱟᱹᱜᱤᱫ ᱫᱚ ᱵᱟᱝᱜᱮ ᱫᱟᱜᱟᱭ
ᱦᱮᱸ
ᱛᱚ ᱜᱚᱨᱚᱢ ᱛᱚ ᱫᱚᱢᱮ ᱯᱟᱲᱟᱣ ᱟᱠᱟᱱᱟ ᱮᱢᱱᱤ ᱛᱮᱜᱮ ᱜᱚᱨᱚᱢ ᱫᱚ ᱠᱟᱹᱴᱤᱡ ᱵᱟᱹᱲᱛᱤ ᱜᱮᱭᱟ
ᱵᱟᱹᱲᱛᱤ ᱜᱮᱭᱟ ᱞᱟᱦᱟ ᱛᱮᱱᱟᱜ ᱡᱟᱦᱟᱸ ᱫᱟᱜ ᱠᱷᱚᱱᱟᱜ ᱱᱮᱛᱟᱨᱟᱜ ᱜᱚᱨᱚᱢ ᱫᱚ ᱵᱟᱹᱲᱛᱤ ᱜᱮᱭᱟ ᱥᱮ ᱞᱟᱦᱟᱛᱮ ᱡᱟᱦᱟᱸᱭ ᱫᱟᱜ ᱡᱟᱹᱲᱤᱭᱮᱫ ᱛᱟᱦᱮᱱᱟ ᱥᱮ ᱚᱱᱟ ᱫᱟᱜ ᱡᱟᱹᱲᱤ ᱫᱚ ᱱᱮᱛᱟᱨ ᱫᱚ ᱥᱮᱨᱚᱠᱚᱢ ᱫᱚ ᱵᱟᱭ ᱧᱮᱞᱚᱜ ᱠᱟᱱᱟ ᱥᱮ ᱡᱟᱦᱟᱸ ᱫᱚ ᱠᱟᱹᱴᱤᱡ ᱵᱮᱨ ᱞᱮ ᱡᱟᱦᱟᱸ ᱫᱚ ᱜᱤᱫᱽᱨᱟᱹ ᱚᱠᱛᱚ ᱨᱮ ᱫᱤᱥᱟᱹ ᱦᱩᱭ ᱠᱚᱜ-ᱟ ᱛᱤᱱᱟᱹᱜ ᱫᱟᱹᱲ ᱵᱟᱲᱟ ᱦᱩᱭ ᱠᱚᱜ-ᱟ ᱫᱟᱜ ᱡᱟᱹᱲᱤ ᱦᱮᱸ ᱥᱮ ᱟᱵᱚ ᱟᱢ ᱜᱚᱢᱠᱮ ᱟᱢ ᱱᱮᱛᱟᱨᱟᱜ ᱤᱭᱟᱹ ᱚᱠᱛᱮ ᱨᱮᱱᱟᱜ ᱡᱤᱭᱚᱱ ᱱᱤᱛᱟᱨᱟᱜ ᱡᱤᱭᱚᱱ ᱨᱮᱱᱟᱜ ᱥᱮ ᱤᱭᱟᱹ ᱜᱤᱫᱽᱨᱟᱹ ᱚᱠᱛᱮ ᱨᱮᱱᱟᱜ ᱡᱤᱭᱚᱱ ᱦᱚᱭ ᱵᱮᱥ ᱮᱢ ᱵᱩᱡᱷ ᱠᱮᱫ ᱜᱮᱭᱟᱢ ᱜᱚᱝᱠᱮ ᱨᱚᱲ ᱟᱸᱡᱚᱢ ᱧᱟᱢᱚᱜ ᱠᱟᱱᱟ ᱦᱮᱞᱳ ᱜᱚᱢᱠᱮ ᱨᱚᱲ ᱵᱮᱱ ᱟᱸᱡᱚᱢ ᱧᱟᱢ ᱮᱫᱟ ᱦᱮᱞᱳ ᱠᱟᱹᱴᱤᱡ ᱨᱚᱲ ᱵᱮ ᱜᱚᱝᱠᱮ ᱛᱷᱚᱲᱟ ᱯᱷᱟᱠᱟ ᱧᱚᱜ ᱪᱟᱞᱟᱜ ᱵᱮᱱ ᱛᱷᱚ ᱨᱚᱲ ᱵᱟᱭ ᱟᱸᱡᱚᱢᱚᱜ ᱠᱟᱱ ᱛᱟᱵᱮᱱ ᱮᱸᱦ ᱰᱤᱥᱴᱟᱵ ᱟᱠᱟᱱ ᱛᱟᱵᱮᱱᱟ ᱵᱟᱥᱮ